ᱨᱚᱲ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱤᱧᱟᱜ ᱨᱚᱲ ᱟᱸᱡᱚᱢᱚᱜ ᱠᱟᱱᱟ᱾
ᱟᱸᱡᱚᱢᱚᱜ ᱠᱟᱱᱟ᱾ ᱟᱫᱚ ᱛᱟᱦᱞᱮ ᱡᱟᱸᱦᱟ ᱞᱟᱝ ᱜᱚᱞᱯᱷᱚᱭᱮᱫ ᱛᱟᱸᱦᱤᱡ ᱡᱟᱸᱦᱟ ᱚᱱᱮ ᱢᱮᱨᱚᱢ ᱨᱮᱱᱟᱜ ᱢᱮᱨᱚᱢ᱾ ᱜᱩᱸᱰᱩᱡ ᱠᱚ ᱡᱟᱦᱟᱸ ᱠᱟᱹᱢᱤ ᱠᱚᱨᱮ ᱞᱟᱜᱟᱜ-ᱟ᱾ ᱟᱫᱚ ᱧᱮᱞ ᱠᱟᱫᱟᱹᱧ᱾ ᱡᱮ ᱟᱞᱮ ᱫᱚ ᱱᱚᱣᱟ ᱢᱮᱨᱚᱢ ᱜᱩᱨᱤᱜ ᱢᱮᱨᱚᱢ ᱠᱚ ᱛᱟᱸᱦᱮ ᱠᱟᱱ ᱛᱟᱞᱮ ᱜᱮᱭᱟ᱾ ᱛᱚ ᱡᱚᱠᱷᱚᱱ᱾ ᱱᱚᱣᱟ ᱠᱚᱫᱚ ᱪᱮᱜᱠᱟ ᱢᱟᱱᱮ ᱮᱢᱱᱤ ᱫᱟᱞ ᱛᱮᱦᱚᱸ ᱜᱩᱲᱟᱹ ᱫᱚ ᱜᱟᱱ ᱠᱚᱜ-ᱟ ᱟᱫᱚ ᱫᱟᱞ ᱛᱮᱫᱚ᱾ ᱛᱤᱱᱟᱹᱜ ᱮᱢ ᱜᱩᱲᱟᱹᱭᱟ ᱵᱟᱨ ᱯᱮ ᱦᱚᱲ ᱛᱮᱞᱮ ᱚᱲᱟᱜ ᱦᱚᱲ ᱛᱮᱞᱮ ᱜᱩᱲᱟᱹᱣ ᱠᱮᱜ-ᱟ ᱟᱫᱚ ᱨᱟᱥᱛᱟ ᱨᱮ ᱤᱫᱤᱭ ᱢᱮ ᱯᱤᱪ ᱨᱟᱥᱛᱟ ᱡᱚᱠᱷᱚᱱ ᱠᱚ ᱵᱮᱱᱟᱣ ᱠᱮᱫ᱾ ᱛᱟᱞᱮ ᱜᱟᱹᱲᱤ ᱠᱚ ᱪᱟᱜ-ᱟ ᱟᱡ ᱛᱮᱜᱮ ᱜᱩᱲᱟᱹᱜ-ᱟ ᱟ‌ᱫᱚ᱾ ᱥᱚᱵᱽᱡᱤ ᱠᱚᱨᱮ ᱡᱟᱸᱦᱟᱱᱟᱜ ᱠᱚᱨᱮᱢ ᱮᱢ ᱫᱟᱲᱮᱜ-ᱟ ᱛᱟᱦᱞᱮ ᱟᱯᱮ ᱫᱚ ᱚᱠᱟ ᱞᱮᱠᱟ᱾
ᱩᱸᱜ ᱟᱞᱮ ᱦᱚᱸ ᱚᱱᱠᱟᱜᱮ ᱦᱳᱭ᱾ ᱢᱮᱨᱚᱢ ᱜᱩᱨᱤᱡᱽ ᱠᱚ ᱫᱤᱱ ᱥᱮᱛᱟᱜ ᱵᱮᱲᱟ ᱵᱚᱥᱛᱟ ᱨᱮᱠᱚ ᱢᱮᱴᱟᱝ ᱵᱚᱥᱛᱟ ᱨᱮᱠᱚ ᱦᱟᱹᱨ ᱡᱟᱣᱨᱟ ᱠᱟᱜ-ᱟ ᱠᱩ ᱟᱫᱚ᱾ ᱵᱚᱥᱛᱟ ᱨᱮ ᱠᱚᱛᱮᱠ ᱫᱚ ᱡᱟᱸᱦᱟ᱾ ᱤᱭᱟᱹ ᱠᱚ ᱦᱳᱭᱳᱜ-ᱟ ᱡᱟᱸᱦᱟ ᱥᱚᱥᱟ ᱠᱚ ᱠᱟᱞᱞᱟ ᱠᱚᱠᱚ ᱨᱚᱦᱚᱭ ᱠᱟᱜ-ᱟ ᱠᱚ᱾ ᱚᱱᱟ ᱨᱮᱫᱚ ᱦᱳᱭᱳᱜ ᱠᱟᱱᱟ ᱜᱚᱴᱟ ᱜᱚᱴᱟ ᱜᱮᱠᱚ ᱮᱢᱟᱜ-ᱟ᱾ ᱟᱨ ᱡᱟᱸᱦᱟ ᱞᱮᱠᱟ ᱟᱢᱮᱢ ᱞᱟᱹᱭ ᱠᱮᱫᱟ ᱚᱱᱮ ᱯᱤᱪ ᱨᱟᱥᱛᱟ ᱨᱮᱠᱚ ᱤᱫᱤᱭᱟ ᱟᱞᱮ ᱦᱚᱸ ᱚᱱᱠᱟᱜᱮ ᱯᱤᱪ ᱨᱟᱥᱛᱟ ᱥᱳᱨ ᱨᱮ ᱢᱮᱱᱟᱜ-ᱟ᱾ ᱚᱸᱰᱮ ᱠᱚ ᱤᱫᱤᱭᱟ ᱟᱫᱚ ᱜᱩᱸᱰᱟᱹᱜ-ᱟ ᱚᱱᱟ ᱟᱜᱩ ᱠᱟᱛᱮᱜ᱾ ᱯᱤᱸᱭᱟᱡᱽ ᱠᱷᱮᱛ ᱠᱚᱨᱮᱫ ᱟᱫᱟ ᱠᱚ ᱡᱟᱸᱦᱟ ᱠᱚᱨᱮ ᱞᱮ ᱨᱚᱦᱚᱭ ᱠᱟᱜ-ᱟ ᱯᱮᱸᱭᱟᱡᱽ᱾ ᱚᱱᱟ ᱠᱚᱨᱮᱜ ᱠᱚ ᱞᱟᱜᱟᱣᱟᱜ-ᱟ ᱠᱚ᱾
ᱚᱻ
ᱟᱨ ᱡᱟᱸᱦᱟᱭ ᱠᱚ ᱦᱮᱸ ᱢᱟ ᱞᱟᱹᱭᱢᱮ᱾
ᱦᱩᱸ ᱞᱟᱹᱭ ᱫᱤᱧ ᱡᱟ ᱮᱸ ᱟᱫᱟ ᱟᱫᱚ ᱟᱫᱟ ᱫᱚ ᱠᱷᱮᱛ ᱨᱮᱯᱮ ᱨᱚᱦᱚᱭᱟ ᱥᱮ ᱱᱚᱝᱠᱟ ᱵᱚᱥᱛᱟ ᱠᱚᱨᱮ ᱯᱮ ᱨᱚᱦᱚᱭ ᱵᱟᱲᱟᱭᱟ?
ᱟᱫᱚ ᱟᱞᱮ ᱫᱚ ᱵᱚᱥᱛᱟ ᱠᱚᱨᱮᱜ ᱜᱮᱞᱮ ᱨᱚᱦᱚᱭ ᱵᱟᱲᱟᱭ ᱜᱮᱭᱟᱞᱮ ᱠᱟᱨᱚᱱ᱾ ᱟᱞᱮ ᱫᱚ ᱟᱹᱠᱷᱨᱤᱧ ᱞᱟᱹᱜᱤᱜ ᱫᱚ ᱵᱟᱝᱞᱮ ᱨᱚᱦᱚᱭᱟ ᱚᱲᱟᱜ ᱡᱚᱢ ᱠᱚ ᱞᱟᱹᱜᱤᱜ ᱜᱮᱞᱮ ᱨᱚᱦᱚᱭ ᱵᱟᱲᱟᱭ ᱜᱮᱭᱟᱞᱮ᱾ ᱟᱨ ᱡᱟᱸᱦᱟᱧ ᱧᱮᱞ ᱠᱟᱜ ᱠᱚᱣᱟ ᱟᱞᱮᱨᱮᱱ ᱫᱟᱫᱟ ᱛᱟᱠᱚ ᱡᱮᱴᱷᱟ ᱛᱟᱠᱚ ᱩᱱᱠᱩᱧ ᱧᱮᱞ ᱠᱟᱜ ᱠᱚᱣᱟ ᱠᱷᱮᱛ ᱨᱮᱠᱚ ᱨᱚᱦᱚᱭ ᱜᱮᱭᱟ ᱠᱚ᱾ ᱩᱱᱠᱩ ᱫᱚ ᱠᱷᱮᱛ ᱠᱚᱨᱮᱜ ᱠᱚ ᱮᱢᱟᱜ ᱟᱠᱚ ᱩᱱᱠᱩ ᱫᱚ ᱟᱹᱷᱨᱤᱧ ᱞᱟᱹᱜᱤᱜ ᱠᱚ ᱨᱚᱦᱚᱭᱟ ᱥᱮ᱾ ᱟᱨ ᱢᱮᱜᱴᱟᱝ ᱡᱟᱸᱦᱟ ᱫᱟᱨᱮ ᱠᱚᱜ-ᱟ ᱢᱮᱜᱴᱟᱝ᱾ ᱦᱳᱭ ᱵᱟᱨᱭᱟ ᱫᱟᱨᱮ ᱠᱚ ᱨᱚᱦᱚᱭ ᱠᱟᱜ-ᱟ ᱵᱟᱨᱭᱟ ᱫᱟᱨᱮ ᱨᱮᱜᱮ ᱟᱹᱰᱤ ᱩᱥᱛᱟᱹᱭ ᱟᱫᱟ ᱡᱚᱜ ᱛᱟᱦᱮᱜ ᱟᱞᱮ ᱵᱚᱥ ᱛᱟ ᱞᱮ ᱨᱚᱦᱚᱭ ᱠᱮᱭᱟ ᱚᱱᱟ ᱛᱮᱜᱮ ᱥᱟᱨᱟ ᱵᱚᱪᱷᱚᱨ ᱟᱞᱮᱭᱟᱜ ᱡᱚᱢ ᱪᱟᱞᱟᱣ᱾ ᱠᱚᱜ ᱛᱟᱞᱮ ᱛᱟᱸᱦᱮᱜ ᱟᱫᱚ ᱠᱤᱨᱤᱧ ᱫᱚ ᱵᱟᱝ ᱦᱳᱭ ᱠᱚᱜ-ᱟ ᱟᱫᱟ ᱫᱚ᱾
ᱚᱻ ᱟᱫᱚᱼᱼ ᱤᱧ ᱦᱚᱸᱚᱸ ᱟᱫ ᱫᱚ ᱪᱟᱥ ᱫᱚᱠᱚ ᱪᱟᱥ ᱵᱟᱲᱟᱭᱟ ᱟᱫᱚ ᱟ ᱫᱚ ᱟᱞᱮᱫᱚᱼᱼ ᱩᱱᱤ ᱟᱫᱟ ᱪᱚ ᱥᱟᱥᱟᱝ ᱪᱚ ᱨᱚᱦᱚᱭ ᱦᱩᱭ ᱠᱟᱱᱟ᱾ ᱵᱚᱥᱛᱟ ᱠᱚᱨᱮᱱ ᱟᱫᱚ ᱢᱮᱱᱠᱷᱟᱱ ᱡᱚᱜᱼᱟ ᱵᱷᱟᱭ ᱜᱮᱢᱚᱱ ᱫᱟᱜᱜᱼᱟ ᱟᱨᱠᱤ᱾ ᱡᱚ ᱫᱚ ᱵᱟᱝ ᱡᱩᱜᱼᱟ ᱫᱟᱜ ᱟᱣᱟᱚᱛ ᱨᱮ ᱟᱫᱚ ᱡᱟᱦᱟᱸᱼᱼ ᱦᱮᱸ ᱢᱮᱨᱚᱢ ᱜᱩᱨᱤᱡ ᱠᱚᱫᱚ ᱟᱞᱮ ᱫᱚ ᱵᱟᱹᱲᱛᱤ ᱞᱮᱮ ᱞᱟᱜᱟᱣ ᱠᱮᱭᱟᱚᱱᱮ ᱯᱮᱸᱭᱟᱡᱽᱼᱼ ᱪᱮᱫ ᱠᱚᱠᱚ ᱟᱹᱠᱷᱨᱤᱧ ᱞᱟᱹᱜᱤᱫ ᱛᱟᱹ ᱤᱧᱫᱚ ᱵᱟᱝ ᱱ ᱚᱲᱟᱜᱼᱼ
ᱦᱮᱸᱼᱼ
ᱡᱚᱢ ᱞᱟᱹᱜᱤᱫ ᱟᱫᱚ ᱱᱚᱣᱟ ᱨᱚᱦᱚᱭ ᱦᱩᱭ ᱠᱚᱜ ᱠᱷᱟᱱ ᱫᱚ ᱟᱫᱚᱼᱼ ᱡᱚᱠᱷᱚᱱᱮᱢ ᱨᱚᱦᱚᱭ ᱠᱮᱫᱟ, ᱟᱨᱚᱼᱼ ᱯᱩ ᱠᱚ ᱵᱟᱲᱟ ᱠᱟᱛᱮᱮᱫ ᱱᱚᱣᱟ ᱥᱟᱨᱠᱚᱢ ᱮᱢᱟᱜᱼᱟ᱾
ᱟᱫᱚ ᱚᱱᱠᱟ ᱠᱟᱛᱮ ᱜᱮ ᱢᱚᱴᱟ ᱯᱣᱟ ᱥᱟᱶᱛᱮ ᱯᱮᱸᱭᱟᱡᱽ ᱨᱮᱫᱚ ᱟᱨᱚ ᱵᱟᱹᱲᱛᱤ ᱤᱭᱟᱹ ᱮᱢ ᱦᱩᱭ ᱠᱚᱜᱼᱟ ᱛᱚᱨᱚᱡ ᱮᱢ ᱦᱩᱭ ᱠᱚᱜᱼᱟ ᱛᱚᱨᱚᱚᱡ ᱤᱧ ᱧᱮᱞ ᱟᱠᱟᱫ᱾ ᱟᱫᱚᱨᱚᱚᱡ ᱠᱚ ᱱᱚᱣᱟᱢ ᱤᱫᱤ ᱦᱚᱴᱚᱟᱜ ᱛᱟ ᱯᱮᱭᱟ ᱪᱮᱫᱟᱜ ᱫᱚ ᱵᱷᱟᱜᱮ ᱧᱚᱜ ᱦᱩᱭᱩᱜᱼᱟ᱾
ᱦᱳᱭ ᱦᱳᱭ ᱡᱟᱦᱟᱸ ᱠᱟᱛᱷᱟ ᱛᱚᱨᱚᱡ ᱦᱩᱭ ᱦᱩᱭ ᱦᱚᱭ ᱡᱟᱦᱟ ᱛᱚᱨᱚᱡ ᱠᱟᱛᱷᱟᱢ ᱞᱟᱹᱭ ᱠᱮᱫᱟ ᱟᱞᱮ ᱦᱚᱸ ᱚᱱᱠᱟ ᱜᱮᱤᱧ ᱧᱮᱞ ᱟᱠᱟᱫᱟ ᱚᱲᱟᱜ ᱨᱮ ᱡᱚᱠᱷᱚᱱ ᱡᱚᱢ ᱞᱟᱹᱜᱤᱫ ᱜᱮᱞ ᱪᱟᱥᱼᱼ ᱵᱟᱲᱟᱭᱟᱞᱞᱮ ᱦᱚᱸ ᱚᱱᱟ ᱫᱚ᱾ ᱥᱮᱛᱟᱜ ᱵᱮᱲᱟ ᱛᱚᱨᱚᱡ ᱟᱹᱭᱩᱵ ᱵᱮᱲᱟ ᱠᱚ ᱤᱥᱤᱱ ᱠᱟᱜᱼᱟ ᱛᱚ ᱚᱱᱟ ᱥᱮᱛᱟᱜ ᱵᱮᱲᱟ ᱠᱚ ᱫᱚᱦᱚ ᱠᱟᱜᱼᱟ ᱢᱤᱫ ᱴᱟᱝᱼᱼ ᱵᱚᱥᱛᱟ ᱠᱚᱨᱮ ᱵᱟᱠᱷᱟᱱ ᱫᱚ ᱱᱚᱝᱠᱟ ᱤᱭᱟᱹ ᱚᱛ ᱠᱚᱨᱮᱼᱼ ᱡᱟᱦᱱᱟᱜ ᱠᱷᱟᱹᱯᱟᱹᱨ ᱢᱟᱯᱟᱹᱨ ᱠᱚᱨᱮ ᱠᱚ ᱫᱚᱦᱚ ᱠᱟᱜᱼᱟ ᱠᱚ ᱟᱨ ᱡᱚᱠᱷᱚᱱ ᱟᱹᱰᱤ ᱥᱛᱨᱤ ᱦᱩᱭᱩᱜᱼᱟ᱾ ᱚᱱᱟᱼᱼ ᱯᱳᱭᱞᱳ ᱯᱮᱸᱭᱟᱡᱽ ᱠᱚ ᱯᱳᱭᱟᱠᱚ ᱚᱱᱟ ᱯᱳ ᱯᱚᱨᱮ ᱚᱱᱟ ᱜᱷᱟᱥ ᱠᱚᱠᱚ ᱩᱞᱴᱟᱹᱼᱟ᱾ ᱜᱷᱟᱥᱼᱼ ᱵᱟᱝ ᱛᱟᱦᱮᱱᱟ ᱯᱮᱸᱭᱟᱥ ᱵᱟᱨᱤ ᱥᱩᱨ ᱠᱚᱨᱮ ᱦᱮᱲᱦᱮᱫᱟᱠᱚ ᱚᱱᱟ ᱛᱟᱭᱚᱢ ᱛᱮᱼᱼ ᱛᱚᱨᱚᱡ ᱠᱚᱠᱚ ᱪᱷᱩᱲᱭᱟᱹᱣᱟ ᱠᱚ ᱞᱟᱹᱭᱟᱠᱚ ᱪᱮᱫᱚ ᱵᱷᱟᱜᱮ ᱥᱩᱱᱫᱚᱨ ᱫᱟᱜᱼᱟ ᱟᱨ ᱞᱟᱹᱵᱤᱫᱚᱜᱼᱟ ᱦᱟᱥᱟ ᱠᱚᱦᱚᱸᱼᱼ
ᱦᱮᱸ ᱴᱷᱤᱠᱟ ᱦᱟᱥᱟ ᱡᱟᱹᱱᱤᱡ ᱠᱷᱟᱱ ᱞᱩᱭᱮᱫ ᱫᱚᱜᱼᱼ
ᱦᱟᱥᱟᱢ ᱯᱮᱸᱭᱟᱡᱽ ᱱᱚᱣᱟ ᱮᱢᱟᱜ ᱠᱟᱱᱟ ᱯᱷᱚᱯᱥᱟ ᱯᱷᱚᱯᱥᱟ ᱥᱤᱥᱴᱮᱢ ᱦᱟᱥᱟᱭ ᱛᱮᱭᱟᱨᱟ᱾ ᱟᱫᱚᱯᱚᱥᱟ ᱦᱟᱥᱟ ᱛᱮᱭᱟᱨ ᱞᱮᱱᱠᱷᱟᱱ ᱪᱤᱠᱟᱹᱜᱼᱟ? ᱯᱮᱸᱭᱟᱡᱽ ᱴᱟᱜ ᱡᱟᱦᱟᱸ ᱫᱟᱜᱼᱟ ᱯᱮᱸᱭᱟᱡᱽ ᱫᱟᱜ ᱞᱮᱠᱷᱟᱱ ᱫᱚ ᱯᱮᱸᱭᱟᱡᱽ ᱠᱟᱹᱴᱤᱡ ᱦᱟᱥᱟ ᱡᱩᱫᱤ ᱟᱞᱠᱟᱧ ᱧᱟᱢᱟ ᱯᱮᱸᱭᱟᱡᱽ ᱵᱷᱟᱜᱮ ᱫᱟᱜᱼᱟ ᱟᱨ ᱡᱩᱫᱤ ᱦᱟᱥᱟ ᱛᱮᱜᱮ ᱪᱤᱯᱟᱹ ᱛᱟᱦᱮᱱᱼᱼ ᱯᱮᱸᱭᱟᱡᱽ ᱪᱤᱠᱟᱹᱛᱮ ᱫᱟᱜᱼᱟ ᱟᱫᱚ ᱚᱱᱟ ᱠᱷᱟᱹᱛᱤᱨ ᱚᱱᱟ ᱫᱚ ᱡᱟᱹᱱᱤᱡ ᱠᱷᱟᱱ ᱠᱚ ᱮᱢᱟᱜᱼᱟ᱾
ᱟᱪᱪᱷᱟ ᱟᱯᱮ ᱫᱚ ᱪᱮᱫ ᱞᱮᱠᱟ ᱠᱟ ᱠᱟᱛᱮᱮᱫ ᱯᱮ ᱨᱚᱦᱚᱭ ᱜᱮᱭᱟ ᱯᱮᱸᱭᱟᱡᱽ ᱫᱚ ᱯᱳᱭᱞᱳ ᱨᱮᱫᱚ᱾
ᱟᱫᱚ ᱯᱳᱭᱞᱳ ᱨᱮ ᱯᱮᱸᱭᱟᱡᱽ ᱨᱚᱦᱚᱭ ᱵᱚᱞᱛᱮ ᱪᱮᱫᱠᱟ ᱟᱞᱮ ᱫᱚ ᱩᱱᱟᱹᱜ ᱫᱚᱼᱼ ᱪᱟᱥ ᱞᱟᱹᱜᱤᱫ ᱫᱚ ᱟᱞᱮ ᱫᱚ ᱠᱤᱨᱤᱧ ᱟᱹᱜᱩ ᱠᱮᱫᱟᱢ ᱦᱟᱴ ᱠᱷᱚᱱ ᱚᱱᱠᱟ ᱪᱟᱨᱟ ᱠᱚᱫᱚ ᱵᱟᱝ ᱦ ᱦᱩᱭᱩᱜᱼᱟ ᱯᱮᱸᱭᱟᱪ ᱠᱤᱨᱤᱧ ᱟᱹᱜᱩ ᱠᱮᱫ ᱛᱮ ᱟᱫᱚ ᱡᱩᱫᱤ ᱰᱚᱜᱽ ᱵᱮᱥᱤ ᱛᱟᱦᱮᱱ ᱠᱷᱟᱱ ᱰᱚᱜᱽ ᱴᱟᱜ ᱫᱚᱼᱼ ᱜᱮᱫ ᱠᱮᱫᱟ ᱦᱩᱭᱮᱢᱼᱼ ᱱᱚᱸᱰᱮ ᱜᱮᱢ ᱜᱚᱡ ᱠᱮᱭᱟ ᱰᱚᱜ ᱠᱚᱫᱚ ᱟᱫᱚᱼᱼ
ᱦᱳᱭ
ᱞᱟᱹᱭᱱᱟᱞᱮ ᱞᱟᱹᱭᱤᱱ ᱦᱩᱭ ᱱᱚᱣᱟ ᱫᱚᱼᱼ ᱯᱟᱹᱨᱩᱠ ᱚᱱᱠᱟᱱᱟᱜ ᱛᱮ ᱡᱟᱦᱟᱱᱟᱜ ᱜᱮᱢ ᱜᱚᱦᱚᱲᱟᱫᱟ ᱟᱫᱚ ᱜᱚᱦᱚᱲ ᱠᱟᱛᱮᱮᱫᱼᱼ ᱦᱸ ᱱᱚᱸᱰᱮ ᱫᱟᱜ ᱮᱢ ᱫᱩᱞ ᱞᱮᱫᱤᱫᱮᱤᱭᱟ ᱟᱫᱚ ᱱᱚᱣᱟᱼᱼ ᱱᱚᱣᱟ ᱪᱮᱫ ᱠᱚ ᱞᱟᱹᱭᱟ ᱯᱮᱸᱭᱟᱡ ᱤᱫᱤᱴᱟᱜ ᱮᱢ ᱜᱟᱲᱟᱣ ᱤᱫᱤᱭᱟ ᱟᱫᱚ ᱱᱚᱝᱠᱟ ᱟᱨᱠᱤ ᱦᱩᱲᱩ ᱞᱚᱦᱚᱭ ᱞᱮᱠᱟᱼᱼ ᱚᱱᱠᱟ ᱜᱮ ᱠᱤᱱᱛᱩ ᱦᱩᱲᱩ ᱨᱚᱦᱚᱭ ᱞᱮᱠᱟ ᱯᱩᱨᱟᱹ ᱫᱚ ᱵᱟᱞᱮ ᱞᱚᱥᱚᱫ ᱠᱟᱜ-ᱟ ᱠᱷᱮᱛ ᱫᱚ᱾
ᱚ
ᱴᱷᱤᱠ ᱜᱮᱭᱟ ᱟᱨᱠᱤ ᱱᱚᱝᱠᱟ ᱠᱟᱛᱮᱫ ᱜᱮᱞᱮ ᱨᱚᱦᱚᱭᱟ ᱟᱞᱮ ᱫᱚ᱾ ᱟᱯᱮ ᱫᱚ?
ᱟᱞᱮ ᱫᱚ ᱦᱩᱭᱩᱜ ᱠᱟᱱᱟ ᱯᱩᱭᱞᱟᱹ ᱨᱮᱛᱚ ᱟᱞᱮ ᱡᱟᱦᱟᱸᱟᱢ ᱞᱟᱹᱭ ᱠᱮᱫᱟ ᱪᱟᱨᱟ ᱠᱚᱞᱮ ᱠᱤᱨᱤᱧ ᱟᱹᱜᱩᱭᱟ ᱟᱨ ᱚᱱᱟ ᱪᱮᱛᱟᱱ ᱨᱮ ᱡᱟᱦᱟᱸ ᱡᱩᱫᱤ ᱢᱟᱨᱟᱝ ᱧᱚᱜ ᱛᱟᱦᱮᱱᱟ ᱯᱚᱝ ᱤᱭᱟᱹ ᱛᱮᱫ, ᱛᱟᱦᱚᱞᱮ ᱠᱷᱟᱱ ᱚᱱᱟ ᱫᱚᱞᱮ ᱜᱮᱫ ᱜᱤᱰᱤᱭᱟᱟᱞᱮ᱾ ᱛᱟᱯᱚᱨᱮ ᱞᱚᱥᱚᱫᱟᱞᱮ ᱟᱞᱮ ᱵᱷᱟᱜᱤ ᱥᱩᱱᱫᱚᱨ ᱦᱟᱥᱟᱞᱮ ᱱᱚᱨᱚᱢ ᱛᱮ ᱯᱩᱨᱟᱹ ᱫᱟᱜ ᱞᱮ ᱮᱢᱟᱜ-ᱟ ᱞᱚᱥᱚᱫ ᱞᱚᱥᱚᱫ ᱟᱞᱮ ᱦᱩᱲᱩ ᱠᱷᱮᱛ ᱞᱮᱠᱟ ᱟᱫᱚ ᱞᱟᱭᱤᱱ ᱞᱟᱭᱤᱱ ᱞᱮ ᱨᱚᱦᱚᱭ ᱤᱫᱤᱭᱟ ᱦᱩᱲᱩ, ᱦᱩᱲᱩ ᱞᱮᱠᱟ ᱜᱮᱞᱮ ᱨᱚᱦᱚᱭᱟ ᱠᱤᱱᱛᱩ ᱢᱮᱱᱠᱷᱟᱱ ᱦᱩᱲᱩ ᱡᱮᱢᱚᱱ ᱡᱟᱹᱥᱛᱤ ᱧᱚᱜ ᱵᱤᱫ ᱦᱩᱭᱩᱜᱼᱟ ᱚᱱᱟ ᱫᱚ ᱡᱟᱹᱥᱛᱤ ᱫᱚ ᱵᱟᱝ, ᱪᱮᱛᱟᱱ ᱧᱚᱜ ᱨᱮᱜᱮ ᱫᱚᱦᱚ ᱠᱟᱜ ᱦᱩᱭᱩᱜᱼᱟ᱾ ᱪᱮᱛᱟᱱ ᱧᱚᱜ ᱨᱮ ᱫᱚᱦᱚ ᱞᱮᱱᱠᱷᱟᱱ ᱵᱮᱥᱤ ᱦᱟᱥᱟᱨᱮ ᱵᱷᱤᱛᱤᱨ ᱥᱮᱫ ᱵᱚᱞᱚ ᱵᱟᱝ ᱜᱟᱱᱚᱜᱼᱟ᱾ ᱡᱩᱫᱤ ᱵᱷᱤᱛᱤᱨ ᱥᱮᱫ ᱮᱢ ᱵᱚᱞᱚᱭᱟ ᱵᱟᱝ ᱫᱟᱜᱼᱟ ᱪᱮᱛᱟᱱ ᱪᱮᱛᱟᱱ ᱜᱮ ᱡᱩᱫᱤᱢ ᱫᱚᱦᱚ ᱠᱟᱜᱼᱟ ᱵᱟᱨ ᱯᱮ ᱫᱤᱱ ᱛᱮᱜᱮ ᱨᱮᱦᱮᱫ ᱮ ᱥᱟᱵᱟ ᱟᱨ ᱢᱟᱨᱟᱝ ᱢᱟᱨᱟᱝ ᱫᱟᱜᱼᱟ ᱯᱮᱸᱭᱟᱡᱽ᱾
ᱛᱟᱦᱚᱞᱮ ᱟᱫᱚ ᱯᱮᱸᱭᱟᱡᱽ ᱵᱚᱞᱛᱮ ᱵᱟᱨ ᱨᱚᱠᱚᱢ ᱯᱮᱸᱭᱟᱡᱽ ᱢᱮᱱᱟᱜᱼᱟ ᱵᱟᱨ ᱨᱚᱠᱚᱢ ᱤᱧ ᱧᱮᱞ ᱟᱠᱟᱫᱟ᱾ ᱵᱟᱲᱛᱤ ᱯᱮ ᱨᱚᱦᱚᱭ ᱵᱟᱲᱟᱟᱭ ᱜᱮᱭᱟ
ᱟᱞᱮ ᱫᱚ ᱚᱱᱮ ᱡᱟᱦᱟᱸ ᱜᱳᱞ ᱜᱮᱭᱟ ᱢᱤᱫᱴᱟᱝ ᱠᱟᱛᱮᱫ ᱫᱟᱜᱼᱟ ᱚᱱᱟᱜᱮ ᱪᱷᱟᱹᱪᱤ ᱯᱮᱸᱭᱟᱡᱽ ᱫᱚ ᱵᱤᱥᱤ ᱵᱟᱞᱮ ᱨᱚᱦᱚᱭ ᱵᱟᱲᱟᱭ ᱜᱮᱭᱟ᱾
ᱦᱩᱸ ᱟᱞᱮ ᱫᱚ
ᱪᱷᱟᱹᱪᱤ ᱯᱮᱸᱭᱟᱡᱽ ᱫᱚᱠᱚ
ᱦᱮᱸ ᱞᱟᱹᱭ ᱵᱤᱱ?
ᱚ ᱞᱟᱹᱭᱫᱟᱹᱧ ᱡᱮ ᱟᱞᱮ ᱡᱟᱦᱟᱸ ᱪᱷᱟᱹᱪᱤ ᱯᱮᱸᱭᱟᱡᱽ ᱫᱚ ᱦᱟᱴ ᱠᱷᱚᱱᱞᱮ ᱠᱤᱨᱤᱧ ᱟᱹᱜᱩᱭ ᱟᱞᱮ ᱚᱱᱟ ᱫᱚ ᱡᱚᱠᱷᱚᱱ ᱫᱟᱜ ᱢᱟᱹᱲᱤ ᱫᱟᱠᱟ ᱞᱮ ᱡᱚᱢᱟ ᱛᱚᱠᱷᱚᱱ ᱫᱟᱜ ᱢᱟᱲᱤ ᱫᱟᱠᱟ ᱥᱟᱞᱟᱜ ᱞᱮ ᱡᱚᱢᱟᱞᱮ ᱚᱱᱟ ᱯᱮᱸᱭᱟᱡᱽ ᱴᱟᱜ ᱫᱚ ᱟᱨ ᱡᱟᱦᱟᱸ ᱢᱟᱨᱟᱝ ᱯᱮᱸᱭᱟᱡᱽ ᱜᱳᱞ ᱜᱳᱞ ᱨᱚᱦᱚᱭᱟᱞᱮ ᱚᱱᱟᱫᱚ ᱩᱛᱩ ᱠᱚᱨᱮ ᱞᱮ ᱮᱢᱟᱜ ᱜᱮᱭᱟ᱾
ᱟᱞᱮ ᱫᱚ ᱚᱱᱟ ᱱᱚᱜ-ᱚᱭ ᱪᱷᱤᱢᱲ ᱯᱮᱸᱭᱟᱡᱽ ᱦᱚᱸ ᱨᱚᱦᱚᱭ ᱠᱟᱜ ᱦᱩᱭᱩᱜᱼᱟ ᱟᱨᱠᱤ ᱚᱱᱟ ᱦᱚᱸ ᱡᱚᱢ ᱠᱚᱨᱮ ᱵᱷᱟᱜᱮ ᱵᱩᱡᱷᱟᱹᱜᱼᱟ ᱟᱨ ᱡᱟᱦᱟᱸ ᱢᱚᱴᱟ ᱯᱮᱸᱭᱟᱡᱽ ᱡᱟᱦᱟᱸ ᱢᱤᱴᱟᱝ ᱜᱳᱞ ᱯᱮᱸᱭᱟᱡᱽ ᱚᱱᱟ ᱠᱚ ᱦᱳᱭᱳᱜᱼᱟ ᱟᱫᱚ ᱪᱤᱠᱟᱹᱜ ᱟᱫᱚ ᱵᱟᱨᱭᱟ ᱨᱚᱠᱚᱢᱮᱢ ᱨᱚᱦᱚᱭ ᱠᱟᱜ ᱠᱷᱟᱱ ᱱᱚᱜ-ᱚᱭ ᱡᱟᱦᱟᱸ ᱫᱟᱜ ᱢᱟᱹᱲᱤ ᱫᱟᱜ ᱢᱟᱲᱤ ᱠᱚ ᱥᱟᱥ ᱡᱚᱢᱟᱢ ᱟᱨ ᱢᱟᱭᱟ ᱥᱟᱺᱦᱤᱡ ᱫᱚ ᱱᱚᱣᱟ ᱢᱚᱴᱟ ᱯᱮᱸᱭᱟᱡᱽ ᱠᱚᱫᱚ ᱵᱟᱹᱲᱛᱤᱧ ᱧᱮᱞ ᱠᱟᱫᱟ᱾ ᱚᱱᱠᱟ ᱵᱟᱯᱞᱟ ᱚᱲᱟᱜ ᱢᱟᱨᱟᱝ ᱢᱟᱨᱟᱝ ᱱᱚᱝᱠᱟ ᱠᱟᱹᱢᱤ ᱦᱚᱨᱟ ᱠᱚᱨᱮᱜ ᱡᱩᱫᱤᱢ ᱩᱛᱩ ᱠᱚᱨᱮᱜ ᱠᱟᱹᱴᱤᱡ ᱵᱟᱹᱲᱛᱤ ᱢᱟᱱᱮ ᱠᱚᱢ ᱧᱚᱜ ᱪᱮᱫ ᱤᱧ ᱞᱟᱹᱭᱟ ᱠᱚᱢ ᱧᱚᱜ ᱧᱮᱞᱚᱜᱼᱟ ᱡᱟᱦᱟᱸ ᱢᱚᱴᱟ ᱢᱚᱴᱟ ᱫᱟᱜ ᱟᱹᱰᱤ ᱢᱟᱨᱟᱝ ᱢᱟᱨᱟᱝ ᱫᱟᱜ ᱵᱟᱲᱟᱜ ᱱᱚᱣᱟ ᱠᱚᱫᱚ᱾ ᱢᱤᱫ ᱢᱟᱱᱮᱧ ᱪᱩᱯᱩᱫ ᱞᱮᱠᱟ ᱟᱨᱠᱤ ᱩᱱᱢᱟᱨᱟᱝ᱾
ᱚ
ᱟᱨ ᱯᱮᱸᱭᱟᱡᱽ ᱡᱚᱠᱷᱚᱱ ᱥᱟᱹᱭᱳᱼᱟ ᱛᱚᱠᱷᱚᱱ ᱯᱮᱸᱭᱟᱡᱽ ᱥᱟᱹᱭ ᱦᱚᱸ ᱤᱧ ᱚᱱᱠᱟ ᱪᱟᱲ ᱵᱟᱲᱟ ᱦᱳᱭ ᱠᱟᱱᱟ ᱟᱹᱰᱤ ᱪᱮᱦᱨᱟ ᱵᱩᱡᱷᱟᱹᱜᱼᱟ᱾
ᱦᱳᱭ ᱦᱳᱭ ᱟᱞᱮ ᱦᱚᱸᱞᱮ ᱞᱟᱜᱟᱣ ᱵᱟᱲᱟ ᱟᱠᱟ ᱜᱮᱭᱟ᱾
ᱟᱨ ᱠᱤᱱᱛᱩ ᱢᱟᱱᱮ ᱩᱛᱩ ᱠᱚᱨᱮ ᱦᱚᱸᱠᱚ ᱞᱟᱜᱟᱣᱟ ᱡᱟᱹᱱᱤᱡ ᱠᱷᱟᱱ ᱱᱚᱝᱠᱟ ᱩᱭᱦᱟᱹᱨ ᱦᱩᱭᱩᱜ ᱠᱟᱱᱛᱤᱧᱟ᱾
ᱦᱩᱸ ᱩᱛᱩ ᱠᱚᱨᱮ ᱞᱟᱜᱟᱣ ᱫᱚᱠᱚ ᱞᱟᱜᱟᱣᱟᱜ ᱜᱮᱭᱟ ᱪᱚ ᱤᱧ ᱫᱚ ᱵᱟᱹᱧ ᱧᱮᱞ ᱟᱠᱟᱫᱟ ᱠᱤᱱᱛᱩ ᱟᱸᱡᱚᱢ ᱵᱟᱲᱟ ᱠᱟᱹᱫᱟᱹᱧ ᱞᱟᱜᱟᱣᱟᱜ ᱜᱮᱭᱟ ᱠᱚ᱾ ᱵᱚᱨᱚᱝ ᱪᱚ ᱡᱟᱦᱟᱸ ᱦᱟᱱᱮ ᱢᱩᱱᱜᱟᱹ ᱵᱟᱦᱟᱜ-ᱟ, ᱢᱩᱱᱜᱟᱹ ᱵᱟᱦᱟ ᱥᱟᱞᱟᱜ ᱟᱞᱮ ᱯᱚᱠᱚᱲᱤ ᱞᱮ ᱵᱮᱱᱟᱣ ᱵᱟᱲᱟ ᱠᱟᱫᱟ ᱢᱩᱱᱜᱟᱹ ᱵᱟᱦᱟ, ᱯᱮᱸᱭᱟᱡᱽ ᱵᱮᱨᱮᱞ ᱢᱟᱨᱟᱹᱨᱤᱪ ᱟᱨ ᱚᱱᱟ ᱯᱮᱸᱭᱟᱡᱽ ᱥᱟᱭ ᱫᱤᱭᱟ ᱟᱨ ᱵᱮᱥᱚᱱ᱾
ᱟᱫᱚ ᱠᱷᱟᱱ ᱱᱚᱜᱼᱚᱭ ᱯᱮᱸᱭᱟᱡᱽ ᱠᱚᱫᱚ ᱚᱱᱠᱟ ᱨᱚᱦᱚᱭ ᱫᱚ ᱦᱳᱭᱳᱜᱼᱟᱫᱚ ᱚᱱᱮ ᱡᱟᱦᱟᱸ ᱢᱮᱨᱚᱢ ᱜᱩᱨᱤᱡ ᱠᱚ ᱥᱮᱫ ᱠᱚᱲᱟ ᱱᱚᱝᱠᱟᱞᱝ ᱜᱟᱯᱟᱞ ᱢᱟᱨᱟᱜ ᱠᱟᱱᱟ᱾ ᱟᱫᱚ ᱚᱱᱟ ᱠᱚ ᱦᱮᱸ ᱞᱟᱹᱭ ᱢᱮ᱾
ᱟᱪᱪᱷᱟ ᱥᱟᱥᱟᱝ ᱠᱚᱫᱚ ᱪᱮᱫ ᱞᱮᱠᱟᱯᱮ ᱨᱚᱦᱚᱭᱟᱯᱮ ᱟᱯᱮ ᱥᱟᱥᱟᱝ ᱠᱚᱫᱚ᱾
ᱥᱟᱥᱟᱝ ᱵᱚᱞᱛᱮ ᱫᱚ ᱤᱧ ᱫᱚ ᱚᱱᱠᱟ ᱫᱚ ᱵᱟᱞᱮ ᱨᱚᱦᱚᱭ ᱵᱟᱲᱟᱭᱟ ᱠᱤᱱᱛᱩ ᱵᱚᱥᱛᱟ ᱠᱚᱨᱮ ᱜᱮ ᱨᱚᱦᱚᱭ ᱵᱟᱲᱟ ᱦᱳᱭ ᱠᱟᱱᱟ᱾ ᱠᱟᱨᱚᱱ ᱤᱧ ᱡᱚᱠᱷᱚᱱ ᱢᱤᱫ ᱚᱠᱛᱚ ᱨᱮ ᱱᱚᱝᱠᱟ ᱤᱥᱠᱩᱞᱨᱮᱧ ᱯᱟᱲᱦᱟᱜ ᱠᱟᱱ ᱛᱟᱦᱮᱸᱤᱧ᱾ ᱠᱟᱱ᱾ ᱟᱫᱚ ᱤᱥᱠᱩᱞ ᱨᱮᱧ ᱯᱟᱲᱦᱟᱜ ᱠᱟᱱ ᱛᱮ᱾ ᱟᱫᱚ ᱵᱚ ᱪᱮᱫ ᱪᱚ ᱠᱟᱹᱢᱤ ᱦᱳᱭᱳᱜ ᱠᱟᱱᱟ ᱱᱚᱣᱟ ᱤᱭᱟᱹ ᱨᱮᱱᱟᱜ᱾ ᱤᱥᱠᱩᱨ ᱟᱫᱚ ᱥᱤᱢᱮᱱᱴ ᱵᱚᱥᱛᱟ ᱠᱚ ᱫᱚᱢᱮ ᱛᱟᱦᱮᱸ ᱠᱟᱱ ᱟᱫᱚ ᱚᱸᱰᱮ ᱠᱷᱚᱱ ᱜᱮᱧ ᱟᱹᱜᱩ ᱞᱟᱜ-ᱟ ᱟᱹᱰᱤ ᱥᱛᱟᱹᱝ ᱵᱚᱥᱛᱟ ᱟᱫᱚ ᱱᱚᱣᱟ ᱵᱚᱥᱛᱟ ᱨᱮᱜᱮ ᱨᱚᱦᱚᱭ ᱵᱟᱲᱟ ᱫᱚ ᱦᱩᱭ ᱞᱮᱱᱟ ᱥᱟᱥ ᱥᱟᱥᱟᱝ ᱠᱚ ᱟᱫᱚ᱾ ᱫᱟᱨᱮᱭᱮᱱᱪᱚ ᱵᱟᱝᱪᱚ ᱠᱮ ᱠᱮᱡᱟᱱᱮ ᱩᱱᱟᱜ ᱵᱟᱧ ᱞᱳᱠᱷᱚ ᱱᱚᱡᱚᱨ ᱟᱫᱟ ᱛᱠᱷᱚᱱ ᱫᱚ᱾ ᱫᱟ ᱩᱥᱡᱩ
ᱟᱞᱮ ᱥᱮᱫ ᱫᱚ ᱱᱚᱝᱠᱟ ᱥᱟᱨᱟ ᱵᱚᱪᱷᱚᱨ ᱜᱮ ᱥᱟᱥᱟᱝ ᱫᱚ ᱢᱳᱚᱴᱟᱢᱩᱴᱤᱢ ᱧᱟᱢᱟ ᱦᱚᱸᱜᱼᱚᱭ ᱡᱮᱢᱚᱱ ᱦᱩᱦ ᱵᱚᱨᱥᱟ ᱨᱤᱧ ᱧᱮᱞ ᱫᱟ ᱥᱟᱥᱟᱝ ᱫᱟᱨᱮ ᱠᱟᱱᱟ ᱞᱟᱴᱟ ᱞᱟᱴᱟ ᱠᱚᱨᱮᱜ ᱠᱚ ᱨᱚᱦᱚᱭ ᱵᱟᱲᱟ ᱞᱮᱫᱟ ᱟᱫᱚ ᱚᱱᱟ ᱨᱚᱦᱚᱭ ᱨᱚᱦᱚᱭ ᱛᱮᱜᱮ ᱚᱱᱟ ᱥᱟᱥᱟᱝ ᱫᱚ ᱮᱸ ᱢᱤᱫ ᱫᱷᱟᱣᱢ ᱨᱚᱦᱚᱭ ᱠᱟᱜ ᱠᱷᱟᱱ ᱟᱫᱚ ᱟᱫᱚ-ᱮ ᱟᱵ ᱥᱟᱨᱟ ᱵᱚᱪᱷᱚᱨ ᱫᱟᱨᱮᱜᱼᱟ᱾ ᱥᱟᱨᱟ ᱵᱚᱪᱷᱚᱨ ᱤᱭᱟ ᱫᱟᱜᱼᱟ᱾
ᱚ ᱢᱟᱱᱮ ᱱᱚᱣᱟ ᱫᱚ ᱩᱯᱲᱟ ᱩᱯᱲᱟᱹᱣ ᱫᱚ ᱵᱟᱝ ᱦᱩᱭᱩᱜᱼᱟ᱾
ᱟᱫᱚ ᱩᱯᱲᱟᱹᱣ ᱠᱟᱛᱮᱜ ᱡᱟᱦᱟᱸᱭ ᱡᱩᱫᱤ ᱫᱚᱨᱠᱟᱨ ᱛᱟᱭᱟ ᱢᱚᱱᱮ ᱦᱚᱭ ᱡᱩᱫᱤ ᱡᱮ ᱛᱤᱦᱤᱧ ᱞᱟᱜᱟᱜ ᱠᱟᱱ ᱛᱟᱧᱟ ᱥᱟᱥᱟᱝ ᱤᱧ ᱟᱹᱜᱩᱭᱟ ᱵᱮᱨᱮᱞ ᱥᱟᱥ ᱥᱟᱝ ᱡᱚᱢ ᱛᱚ ᱟᱹᱰᱤ ᱜᱮ ᱱᱟᱯᱟᱭ ᱜᱮᱭᱟ ᱡᱚᱢ ᱞᱮᱠᱷᱟᱱ ᱛᱚ ᱵᱷᱟᱜᱤᱭᱟ᱾ ᱟᱨ ᱟᱫᱚ ᱠᱟᱹᱴᱤᱢ ᱩᱯᱲᱟᱹᱣ ᱟᱹᱜᱩ ᱠᱮᱫᱟ ᱦᱳᱭ ᱠᱟᱹᱢᱤ ᱨᱮᱢ ᱞᱟᱜᱟᱣ ᱠᱮᱫᱟ ᱵᱟᱝᱠᱷᱟᱱ ᱫᱚ ᱠᱚᱭᱮᱠ ᱜᱩᱞᱳ ᱩᱯᱲᱟᱹᱣ ᱠᱟᱛᱮ ᱛᱮ ᱡᱟᱦᱟᱸᱭ ᱠᱚ ᱪᱟᱥᱟ ᱪᱟᱥ ᱠᱚᱫᱚ ᱠᱷᱮᱛ ᱨᱮᱠᱚ ᱨᱚᱦᱚᱭᱟ᱾
ᱟᱫᱚ ᱟᱢ ᱫᱚᱢ ᱞᱟᱹᱭ ᱫᱟ ᱡᱟᱦᱟᱸ ᱚᱱᱮ ᱢᱤᱫᱴᱟᱝ ᱵᱟᱨᱭᱟ ᱡᱟᱦᱟᱱᱟᱜ ᱫᱤᱱᱟᱹᱢ ᱠᱟᱹᱢᱤ ᱠᱚᱨᱮ ᱞᱟᱜᱟᱜ ᱞᱤᱧᱟᱹ ᱚᱱᱠᱟᱱᱟᱜ ᱥᱟ ᱥᱟᱥᱟᱝ ᱪᱟᱥ ᱮᱢ ᱞᱟᱹᱭ ᱦᱚᱪᱚᱭ ᱫᱟ᱾
ᱦᱮᱸ ᱦᱮᱸ ᱦᱮᱸ ᱤᱧ ᱫᱚ ᱚᱱᱟᱧ ᱞᱟᱹᱭ ᱫᱟ᱾
ᱢᱟᱱᱮ ᱚᱱᱟ ᱠᱚᱫᱚ ᱱᱚᱝᱠᱟ ᱦᱚᱸ ᱦᱚ, ᱸ ᱟᱹᱰᱤ ᱦᱚᱲᱤᱧ ᱧᱮᱞ ᱟᱠᱟᱫ ᱛᱟᱠᱚᱣᱟ ᱟᱞᱮᱭᱟᱜ ᱟᱛᱩ ᱯᱟᱥᱮ ᱨᱮ ᱢᱟᱱᱮ ᱮᱢᱱᱤ ᱠᱚ ᱚᱱᱟ ᱞᱟᱦᱟ ᱫᱷᱟᱨᱮ ᱜᱮ ᱫᱚᱢᱮ ᱥᱟᱥᱟᱝ ᱫᱟᱨᱮᱭ ᱠᱟᱱᱟ᱾
ᱨᱚᱦᱚᱭ ᱵᱟᱲᱟ ᱠᱟᱣᱫᱟ ᱟᱨᱠᱤ᱾
ᱦᱩᱸ᱾
ᱟᱫᱚ ᱱᱚᱣᱟ ᱫᱚ ᱪᱤᱠᱟᱹᱜᱼᱟ ᱫᱚᱢᱮ ᱡᱷᱟᱲᱚᱜᱼᱟᱭ ᱥᱮ ᱡᱟ ᱥᱟᱥᱟᱝ ᱫᱚ ᱩᱸ ᱟᱫᱟ ᱞᱮᱠᱟ ᱜᱮᱛᱚ ᱫᱟᱜ
ᱦᱮᱸ ᱟᱫᱟ ᱞᱮᱠᱟ ᱜᱮ ᱫᱟᱜ-ᱟ᱾
ᱟᱪᱪᱷᱟ ᱟᱪᱪᱷᱟ᱾
ᱟᱨ ᱠᱤᱱᱛᱩᱧ ᱧᱮᱞ ᱠᱟᱫᱟ ᱟᱞᱮ ᱥᱮᱫ ᱫᱚ ᱨᱟᱹᱥᱩᱱ ᱪᱟᱥ ᱫᱚ ᱩᱱᱟᱹᱜ ᱵᱟᱹᱧ ᱧᱮᱞ ᱠᱟᱫᱟ᱾ ᱡᱷᱚᱛᱚ ᱪᱟᱥ ᱜᱤᱧ ᱧᱮᱞ ᱠᱟᱫᱟ ᱡᱟᱦᱟᱸ ᱟᱵᱚ ᱮᱸ ᱫᱤᱱᱟᱹᱢ ᱩᱱᱮ ᱩᱛᱩ ᱫᱟᱠᱟ ᱩᱛᱩ ᱠᱚᱨᱮ ᱵᱚᱱ ᱢᱮᱥᱟᱣ ᱯᱟ ᱨᱟᱹᱥᱩᱱ
ᱨᱟᱹᱥᱩᱱ ᱫᱚ ᱟᱞᱮ ᱥᱮᱫ ᱫᱚ ᱢᱤᱫ-ᱵᱟᱨᱤᱧ ᱧᱮᱞ ᱵᱟᱲᱟᱣ ᱟᱠᱟᱫ ᱠᱚᱣᱟ᱾ ᱢᱤᱫᱴᱟᱝ ᱫᱟᱫᱟ ᱛᱟᱠᱚᱧ ᱧᱮᱞᱮᱫ ᱠᱚ ᱛᱟᱦᱮᱸᱫ ᱪᱟᱥ ᱠᱮᱫᱟ ᱠᱚ ᱢᱤᱫᱴᱟᱝ ᱢᱤᱫᱴᱟᱝ ᱨᱟᱹᱥᱩᱱ ᱪᱟᱨᱟ ᱠᱩ ᱠᱤᱨᱤᱧ ᱜᱩᱭᱟ ᱠᱚ᱾ ᱪᱟᱨᱟ ᱠᱤᱨᱤᱧ ᱟᱹᱜᱩ ᱠᱟᱛᱮᱜ ᱪᱟᱨᱟ ᱵᱚᱞᱛᱮ ᱡᱟᱦᱟᱸ ᱢᱤᱫᱴᱟᱝ ᱢᱤᱫᱴᱟᱝ ᱪᱷᱤᱢᱲᱤ ᱚᱱᱟ ᱨᱟᱹᱥᱩᱱ ᱠᱚ ᱨᱚᱦᱚᱭᱟᱠᱚ᱾ ᱟᱫᱚ ᱪᱮᱫ ᱞᱮᱠᱟ ᱫᱟ ᱞᱮᱱᱟ ᱚᱱᱟ ᱫᱟ ᱴᱟᱜ ᱫᱚ ᱵᱟᱹᱧ ᱧᱮᱞ ᱟᱠᱟᱫᱟ ᱠᱤᱱᱛᱩᱧ ᱧᱮᱞ ᱠᱮᱫ ᱠᱚᱣᱟ ᱢᱤᱫ ᱫᱤᱱ ᱦᱟᱴ ᱠᱷᱚᱱ ᱠᱤᱨᱤᱧ ᱟᱜᱩ ᱠᱟᱛᱮᱫ ᱠᱚ ᱨᱚᱦᱚᱭ ᱞᱮᱫᱟ ᱠᱚ᱾
ᱚᱻ᱾ ᱟᱫᱚ ᱚᱱᱟ ᱦᱚᱸ ᱵᱷᱟᱜᱮ ᱠᱟᱱ ᱠᱤᱱᱛᱩ ᱨᱟᱹᱥᱩᱱ ᱨᱮᱱᱟᱜ ᱫᱟᱢ ᱫᱚ ᱠᱤᱱᱛᱩ ᱫᱚᱢᱮ ᱵᱟᱹᱲᱛᱤ ᱧᱚᱜ ᱜᱮᱭᱟ ᱪᱮᱛᱟ ᱱᱮᱛᱟᱨ ᱦᱚᱸ ᱡᱩᱫᱤᱢ ᱪᱟᱞᱟᱜ
ᱟᱫᱚ ᱠᱷᱟᱱ ᱠᱷᱚᱱᱚ ᱡᱟᱱᱤᱡ ‌ᱠᱷᱟᱱ ᱚᱱᱟ ᱟᱫᱟ ᱛᱟᱛᱮᱣ ᱥᱟᱥᱟᱝ ᱠᱷᱚᱱ ᱦᱚᱸ ᱨᱚᱥᱩᱱ ᱨᱮᱱᱟᱜ ᱫᱟᱢ ᱫᱚ ᱡᱟᱹᱱᱤᱡ ᱠᱷᱟᱱ ᱵᱟᱹᱲᱛᱤ ᱜᱮᱭᱟ᱾
ᱦᱮᱸ ᱨᱟᱹᱥᱩᱱ ᱜᱮ ᱡᱟᱹᱥᱛᱤ ᱫᱟᱢ ᱧᱚᱜ ᱜᱮᱭᱟ᱾
ᱦᱮᱸ᱾
ᱟᱨ ᱦᱚᱸᱜᱼᱚᱭ ᱡᱟᱦᱟᱸ ᱵᱚᱱ ᱧᱮᱞᱟ ᱟᱵᱚ ᱩᱛᱩ ᱨᱮ ᱡᱟᱦᱟᱸ ᱵᱚᱱ ᱞᱟᱜᱟᱣᱟ, ᱯᱟᱸᱪ ᱤᱭᱟᱹ ᱛᱮᱡᱽ ᱯᱟᱛᱟ᱾ ᱚᱱᱟ ᱦᱚᱸ ᱱᱮᱛᱟᱨ ᱫᱚ ᱦᱚᱲ ᱡᱟᱹᱥᱛᱤ ᱵᱟᱠᱚ ᱠᱤᱨᱤᱧ ᱮᱫᱟ, ᱫᱟᱨᱮ ᱠᱚᱢ ᱨᱚᱦᱚᱭ ᱞᱮᱠᱷᱟᱱ ᱢᱟᱨᱟᱝ ᱩᱛᱟᱹᱨ ᱫᱟᱨᱮᱜᱼᱟ ᱚᱱᱟ ᱦᱚᱸ᱾
ᱦᱮᱸ ᱦᱮᱸ ᱴᱷᱤᱠ ᱜᱮᱭᱮᱢ ᱞᱟᱹᱭ ᱠᱟᱫᱟ, ᱱᱚᱣᱟ ᱫᱚ ᱠᱟᱨᱚᱱ ᱟᱞᱮ ᱚᱲᱟᱜ ᱨᱮᱫᱚ ᱵᱟᱹᱱᱩᱜᱼᱟ ᱠᱤᱱᱛᱩ ᱚᱱᱮ ᱢᱤᱫᱴᱟᱝ ᱢᱮᱥ ᱨᱤᱧ ᱛᱟᱦᱟᱸ ᱠᱚᱜᱼᱟ ᱩᱱᱩ
ᱦᱮᱸ᱾
ᱠᱟ ᱟᱫᱚ ᱢᱮᱥ ᱨᱮ ᱛᱟᱦᱮᱸ ᱠᱟᱛᱮᱜ ᱱᱩᱭ ᱢᱮᱥ ᱢᱟᱹᱞᱤᱠᱟᱜ ᱜᱮ ᱱᱚᱰᱮ ᱛᱟᱦᱟᱸ ᱠᱟᱱᱟ, ᱛᱮᱡᱽ ᱯᱟᱛᱟ ᱟᱫᱚ, ᱱᱚᱰᱮ ᱫᱚ ᱤᱧ ᱢᱚᱱᱮᱭ ᱠᱟᱹᱫᱟᱹᱧ ᱡᱚᱠᱷᱚᱱ ᱢᱤᱫ ᱫᱷᱟᱣ ᱤᱧ ᱪᱟᱜ ᱱᱚᱣᱟ ᱦᱚᱸ ᱚᱲᱟᱜ ᱤᱧ ᱤᱫᱤᱣ ᱛᱚᱨᱟᱭᱟ ᱡᱟᱜᱮᱧ ᱨᱚᱦᱚᱭ ᱠᱟᱜᱼᱟ, ᱱᱚᱣᱟ ᱫᱚ ᱰᱟᱹᱨ ᱨᱚᱦᱚᱭ ᱞᱮᱠᱷᱟᱱ ᱜᱮᱛᱚ ᱫᱟᱨᱮᱜᱼᱟ ᱥᱮ ᱪᱮᱜᱠᱟ?
ᱦᱮᱸ ᱦᱮᱸ ᱚᱱᱟ ᱰᱟᱹᱨ ᱨᱚᱦᱚᱭ ᱞᱮᱠᱷᱟᱱ ᱜᱮ ᱫᱟᱨᱮᱜᱼᱟ᱾
ᱟᱫᱚᱢ ᱢᱩᱱᱜᱟᱹ ᱫᱟᱨᱮ
ᱦᱮᱸ ᱢᱩᱱᱜᱟᱹ ᱫᱟᱨᱮ ᱥᱤᱥᱴᱮᱢ ᱧᱚᱜ ᱜᱮ᱾
ᱦᱮᱸ ᱢᱩᱱᱜᱟᱹ ᱰᱟᱹᱨᱮᱢ ᱜᱟᱲᱟᱣ ᱠᱷᱟᱫ ᱠᱷᱟᱱ ᱜᱮ ᱦᱩᱭᱩᱜᱼᱟ᱾
ᱦᱮᱸ ᱢᱩᱱᱜᱟᱹ ᱫᱟᱨᱮ ᱟᱨ ᱠᱚᱭᱮᱠ ᱡᱟᱦᱟᱸ ᱵᱟᱦᱟ ᱫᱟᱨᱮ ᱠᱚ ᱢᱮᱱᱟᱜᱼᱟ ᱚᱱᱟ ᱦᱚᱸ ᱰᱟᱹᱨ ᱠᱷᱟᱱ ᱜᱮ, ᱦᱩᱭᱩᱜᱼᱟ᱾
ᱦᱮᱸ ᱦᱮᱸ᱾ ᱚᱱᱟ ᱴᱷᱤᱠ ᱜᱮᱢ ᱞᱟᱹᱭ ᱠᱮᱫᱟ, ᱛᱮᱡᱽ ᱯᱟᱛᱟ ᱚᱲᱟᱜ ᱨᱮᱦᱚᱸ ᱱᱤᱭᱟᱹ ᱢᱤᱫᱴᱟᱝ ᱫᱟᱨᱮ ᱢᱮᱱᱟᱜ ᱞᱮᱠᱟᱢ ᱵᱩᱡᱷᱟᱹᱣ ᱠᱮᱫᱟ ᱚᱲᱟᱜ ᱨᱮᱱᱟᱜ ᱛᱮᱡ ᱯᱟᱛᱟ᱾
ᱚᱲᱟᱜ ᱨᱮᱱᱟᱜ ᱛᱮᱡᱽ ᱯᱟᱛᱟ ᱦᱚᱸ ᱟᱹᱰᱤ ᱪᱚᱨᱚᱠ ᱜᱮ ᱥᱚ ᱜᱮᱭᱟ ᱡᱚᱠᱷᱚᱱ, ᱡᱚᱠᱷᱚᱱ ᱠᱚ ᱨᱚᱦᱚᱲᱟ, ᱮᱢᱱᱤ ᱛᱮᱫᱚ ᱵᱟᱠᱚ ᱨᱚᱦᱚᱲᱟ, ᱚᱱᱟ ᱫᱚᱠᱚ ᱯᱟᱹᱭᱞᱟᱹ ᱫᱚ ᱦᱟᱱᱮ ᱡᱮᱢᱚᱱ ᱟᱵᱚ ᱰᱳᱢᱵᱳᱜ ᱵᱚᱱ ᱵᱮᱱᱟᱣᱟ ᱥᱮ ᱞᱟᱛᱟᱨ ᱨᱮ ᱫᱟᱜ ᱮᱢ ᱦᱮᱰᱮᱡ ᱦᱚᱪᱚᱭᱟ, ᱪᱮᱛᱟᱱ ᱨᱮᱫᱚ ᱰᱳᱢᱵᱳᱜ ᱮᱢ ᱫᱚᱦᱚ ᱠᱟᱜᱼᱟ᱾ ᱚᱝᱠᱟᱜᱮ ᱞᱟᱛᱟᱨ ᱨᱮ ᱫᱟᱜ ᱪᱮᱛᱟᱱ ᱫᱚ ᱛᱮᱡᱽ ᱯᱟᱛᱟᱢ ᱮᱢᱟ ᱟᱜᱮᱢ ᱵᱷᱟᱯᱼᱟ ᱯᱟᱹᱭᱞᱟᱹ ᱛᱮ, ᱚᱱᱟ ᱵᱷᱟᱵ ᱠᱟᱛᱮ